ᱦᱮᱸ ᱨᱚᱲ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱟᱞᱤᱧᱟᱜ ᱨᱚᱲ ᱟᱸᱡᱚᱢᱚᱜ ᱠᱟᱱᱟ
ᱦᱮᱸ ᱟᱸᱡᱚᱢ ᱧᱟᱢᱚᱜ ᱠᱟᱱᱟ
ᱦᱮᱸ
ᱛᱟᱦᱚᱞᱮ ᱜᱚᱝᱠᱮ ᱪᱮᱫ ᱦᱮᱸ ᱱᱤᱛ ᱵᱮᱲᱟ ᱫᱚ ᱵᱮᱥ ᱜᱮ ᱢᱮᱱᱟᱜ ᱟᱠᱟᱫ ᱞᱤᱧᱟ
ᱦᱮᱸ ᱦᱮᱸ ᱢᱟ ᱞᱟᱹᱭᱵᱮᱱ ᱦᱮᱸ ᱟᱹᱞᱤᱧ ᱦᱚᱸ ᱱᱟᱯᱟᱭ ᱜᱮ
ᱟᱨ ᱚᱲᱟᱜ ᱠᱚᱨᱮ ᱥᱟᱱᱟᱢ
ᱦᱮᱸ ᱚᱲᱟᱜ ᱠᱚᱨᱮᱦᱚᱸ ᱱᱟᱯᱟᱭ ᱜᱮ ᱱᱤᱛᱚᱜ ᱫᱚ ᱥᱟᱱᱟᱢ ᱦᱚᱲ ᱜᱮ ᱢᱮᱱᱟᱜ ᱠᱟᱜ ᱞᱮᱭᱟ ᱟᱯᱮ ᱜᱤ ᱪᱮᱫ ᱞᱮᱠᱟ
ᱟᱞᱮ ᱦᱚᱸ ᱥᱟᱱᱟᱢ ᱠᱚᱜᱮ ᱚᱲᱟᱜ ᱠᱚᱨᱮᱜ ᱫᱚ ᱱᱟᱯᱟᱭ ᱜᱮ ᱢᱮᱱᱟᱜ ᱟᱠᱟᱜ ᱠᱚᱣᱟ ᱱᱤᱛ ᱵᱮᱲᱟ ᱫᱚ
ᱟᱪᱪᱷᱟ ᱪᱤᱫ ᱪᱤᱠᱟᱹᱭ ᱦᱩᱭᱩᱜ ᱠᱟᱱᱟ ᱛᱟᱦᱚᱞᱮ
ᱱᱤᱛᱳᱜ ᱫᱚ ᱱᱚᱜᱼᱚᱭ ᱡᱚᱢ ᱵᱟᱲᱟᱛᱮ ᱮᱸ ᱫᱩᱲᱩᱵ ᱦᱩᱭ ᱠᱟᱱᱟ ᱟᱫᱚ ᱱᱚ ᱠᱟᱱᱟᱭ
ᱦᱮᱸ
ᱟᱪᱪᱷᱟ ᱜᱚᱝᱠᱮ ᱟᱯᱮ ᱥᱮᱫ ᱫᱚ ᱛᱟᱞᱦᱮ ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ ᱱᱚᱝᱠᱟ ᱪᱟᱥ ᱠᱟᱹᱢᱤ
ᱦᱮᱸ ᱮᱠᱷᱚᱱ ᱢᱟ ᱪᱟᱥ ᱠᱟᱹᱢᱤ ᱜᱮ ᱦᱩᱭᱩᱜ ᱠᱟᱱ᱾ ᱚᱱᱟ ᱥᱟᱶᱛᱮ ᱮᱴᱟᱜ ᱦᱚᱸ ᱱᱚᱝᱠᱟ ᱡᱟᱦᱟᱸᱭ ᱢᱤᱥᱛᱨᱤ ᱠᱟᱱᱟ ᱠᱚ ᱩᱱᱠᱩ ᱦᱚᱲ ᱚᱲᱟᱝ ᱫᱩᱣᱟᱹᱨ ᱵᱮᱱᱟᱣ ᱠᱚ ᱪᱟᱞᱟᱜ ᱠᱟᱱ ᱜᱮᱭᱟ ᱠᱚ ᱡᱟᱦᱟᱸ ᱥᱚᱨᱠᱟᱨ ᱠᱷᱚᱡ ᱠᱚ ᱧᱟᱢ ᱫᱟ ᱚᱱᱟ ᱠᱚ ᱟᱨ ᱥᱟᱶᱛᱮ ᱚᱱᱟ ᱮᱠᱥᱚ ᱫᱤᱱᱮᱨ ᱠᱟᱹᱢᱤ ᱦᱟᱸᱜ ᱡᱟᱦᱟᱸ ᱚᱱᱟ ᱦᱚᱸ ᱦᱳᱭᱳᱜ ᱠᱟᱱ ᱜᱮᱭᱟ ᱟᱯᱮ ᱥᱮᱫ ᱫᱚ
ᱟᱞᱮ ᱥᱮᱫ ᱦᱚᱸ ᱱᱚᱜᱦᱚᱭ ᱴᱷᱤᱠ ᱢᱚᱛᱚ ᱦᱟᱸᱜ ᱵᱟᱭ ᱫᱟᱜ ᱮᱫᱟ ᱡᱟᱦᱟᱸ ᱠᱷᱟᱹᱛᱤᱨ ᱦᱚᱸᱜᱼᱚᱭ ᱪᱟᱥ ᱠᱟᱹᱢᱤ ᱫᱚ ᱦᱟᱸᱜ ᱟᱞᱮ ᱫᱚ ᱛᱟᱭᱚᱢ ᱧᱚᱜᱚ
ᱩᱢᱟ ᱦᱮᱸ ᱟᱞᱮ ᱦᱚᱸ ᱫᱷᱩᱨᱟᱣ ᱫᱚ ᱟᱨᱤ ᱞᱮ ᱫᱷᱩᱨᱟᱜᱼᱟ᱾
ᱦᱮᱸ ᱞᱟᱹᱭ
ᱟᱞᱮ ᱟᱞᱮ ᱥᱮᱫ ᱫᱚ ᱱᱚᱜ ᱱᱚᱣᱟ ᱮᱠᱥᱚ ᱦᱚᱸᱜᱱᱟ ᱠᱟᱹᱢᱤ ᱡᱟᱦᱟᱸ ᱵᱮᱱ ᱞᱟᱹᱭᱫᱟ ᱱᱚᱣᱟ ᱫᱚ ᱦᱟᱸᱜ ᱟᱹᱣᱨᱤ ᱦᱩᱭᱩᱜᱼᱟ ᱟᱞᱮ ᱥᱮᱫ ᱟᱹᱣᱨᱤ ᱪᱟᱹᱞᱩᱜᱼᱟ ᱟᱹᱣᱨᱤ ᱯᱮ
ᱦᱚ ᱟᱪᱪᱷᱟ
ᱟᱫᱚ ᱱᱮᱛᱟᱨ ᱦᱚᱸ ᱦᱟᱜ ᱠᱚ ᱵᱟᱹᱲᱛᱤ ᱟᱠᱟᱫᱟ ᱢᱚᱱᱮ ᱦᱚᱭ ᱫᱤᱱᱴᱟᱜ᱾ ᱩᱱ ᱫᱤᱱ ᱫᱚ ᱮᱠᱥᱚ ᱫᱤᱱ ᱛᱟᱦᱮᱸ ᱠᱟᱱᱟ ᱟᱫᱚ ᱦᱮᱪᱚ ᱦᱮᱛᱟᱨ ᱫᱚ ᱟᱸᱡᱚᱢ ᱫᱟᱞᱤᱧ ᱮᱠᱥᱚ ᱠᱩᱲᱤ ᱫᱤᱱ ᱥᱮ ᱠᱟ ᱠᱚ ᱫᱚᱦᱚ ᱟᱠᱟᱫᱟ᱾
ᱚ ᱟᱹᱞᱤᱧ ᱦᱚᱸ ᱵᱟᱹᱞᱤᱧ ᱵᱟᱲᱟᱭ ᱠᱟᱫᱟ᱾ ᱛᱤᱱᱟᱹᱜ ᱫᱤᱱ ᱪᱚ ᱦᱟᱸᱜ? ᱟᱨ ᱪᱤᱜ ᱠᱚᱵᱤᱱ ᱪᱤᱠᱟᱹ ᱵᱟᱲᱟᱭ ᱜᱮᱭᱟ ᱛᱟᱦᱚᱞᱮ
ᱪᱤᱠᱟᱹ ᱵᱚᱞᱛᱮ ᱫᱚ ᱟᱹᱞᱤᱧ ᱫᱚ ᱦᱟᱸᱜ ᱵᱟ ᱚᱲᱟᱜ ᱠᱚᱨᱮ ᱫᱚ ᱵᱟᱝ ᱟᱫᱚ ᱟᱹᱞᱤᱧ ᱫᱚ ᱯᱟᱲᱦᱟᱣ ᱚᱲᱟᱜ ᱜᱮᱭᱟᱞᱤᱧ ᱟᱫᱚ ᱯᱟᱲᱦᱟᱣ ᱥᱟᱞᱟᱜ ᱜᱮ ᱡᱚᱛ ᱠᱟᱜ ᱞᱤᱧᱟᱹ
ᱚ ᱦᱮᱸ ᱦᱮᱸ
ᱚᱲᱟᱜ ᱠᱚᱨᱮ ᱫᱚ ᱦᱟᱸᱜ ᱠᱟᱹᱴᱤᱡ ᱠᱚᱢ ᱧᱚᱜ ᱛᱟᱦᱮᱸ ᱦᱩᱭᱩᱜ ᱜᱮᱭᱟ ᱫᱚ ᱦᱚᱜ-ᱱᱟ ᱪᱟᱥᱵᱟᱥ ᱦᱮᱸ ᱵᱟᱦᱨᱮ ᱨᱮ ᱛᱟᱦᱮᱸ
ᱟᱥ ᱠᱟᱹᱢᱤ ᱦᱤᱞᱳᱜ ᱫᱚ ᱠᱟᱹᱴᱤᱡ ᱜᱚᱲᱚ ᱵᱟᱲᱟ ᱪᱟᱞᱟᱜ ᱦᱩᱭᱩᱜ ᱜᱮᱭᱟ᱾ ᱚ ᱢᱤᱫ ᱥᱚᱯᱛᱟᱦᱚ ᱜᱟᱱ ᱚᱲᱟᱜ ᱠᱚᱨᱮ ᱱᱟᱜ ᱠᱟᱹᱢᱤ ᱦᱚᱸ ᱵᱟᱠᱷᱟᱱ ᱦᱟᱸᱜ ᱟᱠᱚ ᱦᱚᱸ ᱟᱹᱰᱤ ᱟᱸᱴ ᱠᱚ ᱵᱩᱡᱷᱟᱹᱣᱟ
ᱦᱮᱸ ᱦᱮᱸ
ᱛᱟᱞᱦᱮ ᱰᱟᱹᱝᱨᱤ ᱢᱮᱨᱚᱢ ᱠᱚ ᱢᱮᱱᱟᱜ ᱠᱚᱛᱟ ᱯᱮ ᱜᱮᱭᱟ ᱥᱮ ᱪᱮᱫ ᱛᱮᱯᱮ ᱪᱟᱥ ᱜᱮᱭᱟ ᱦᱮᱸᱥᱮ ᱢᱮᱥᱤᱱ ᱛᱮ ᱜᱟᱹᱰᱤ ᱠᱚᱛᱮ?
ᱟᱞᱮ ᱥᱮᱫ ᱫᱚ ᱱᱮᱛᱟᱨ ᱢᱟ ᱢᱮᱱᱟᱜ ᱠᱚᱣᱟ ᱰᱟᱹᱝᱨᱤ ᱠᱚᱫᱚ ᱟᱫᱚ ᱵᱟᱠᱚ ᱪᱟᱥ ᱜᱮᱭᱟ ᱚᱱᱟ ᱰᱟᱹᱝᱨᱤ ᱠᱚᱛᱮ ᱱᱮᱛᱟᱨ ᱚᱱᱟ ᱴᱨᱮᱠᱴᱟᱨ ᱩᱰᱩᱠ ᱠᱟᱱᱟ ᱡᱟᱦᱟᱸ ᱠᱷᱟᱹᱛᱤᱨ ᱠᱚᱢ ᱢᱤᱫ ᱫᱤᱱ ᱨᱮᱜᱮ ᱟᱹᱰᱤ ᱜᱟᱱ ᱠᱷᱮᱛ ᱦᱚᱸ ᱥᱤ ᱜᱟᱱᱚᱜ-ᱟ ᱮᱠᱷᱚᱱ ᱰᱟ. ᱝᱨᱤ ᱠᱚᱛᱮ ᱠᱷᱩᱵ ᱮᱠᱴᱟ ᱵᱟᱠᱚ
ᱦᱮᱸ ᱦᱮᱸ ᱱᱮᱛᱟᱨ ᱫᱚ ᱥᱳᱵ ᱢᱮᱥᱤᱱ ᱛᱩᱫ ᱮᱱᱟ ᱛᱚ ᱢᱮᱥᱤᱱ ᱛᱮᱜᱮ ᱡᱚᱛᱚ ᱦᱩᱭᱩᱜ ᱠᱟᱱᱟ
ᱦᱳᱭ ᱟᱪᱪᱷᱟ ᱜᱚᱝᱠᱮ ᱢᱤᱫᱴᱟᱝ ᱠᱩᱠᱞᱤ ᱛᱟᱦᱮᱸᱜ ᱠᱟᱱᱟ ᱦᱳᱭ ᱟᱫᱚ ᱱᱮᱛᱟᱨ ᱧᱮᱞᱚᱜ ᱠᱟᱱᱟ ᱟᱹᱛᱷᱟᱹᱱ ᱟᱹᱛᱷᱟᱹᱱ ᱡᱟᱭᱜᱟ ᱨᱮ ᱱᱚᱝᱠᱟ ᱦᱮᱸ ᱥᱚᱨᱦᱟᱭ ᱥᱟᱶ ᱥᱟᱶᱛᱮ ᱥᱟᱠᱨᱟᱛ ᱦᱩᱭᱩᱜ ᱠᱟᱱᱟ ᱛᱟᱦᱚᱞᱮ ᱜᱚᱝᱠᱮ ᱟᱯᱮ ᱥᱮᱫ ᱱᱚᱝᱠᱟ ᱧᱮᱞ ᱵᱟᱲᱟᱜ ᱜᱮᱭᱟ ᱥᱮ
ᱦᱮᱸ ᱟᱞᱮ ᱥᱮᱫ ᱫᱚ ᱱᱚᱣᱟ ᱯᱩᱥ ᱵᱚᱸᱜᱟ ᱨᱮᱜᱮ ᱥᱚᱦᱨᱟᱭᱚᱜᱼᱟ ᱞᱮᱛᱚ ᱱᱟ ᱯᱩᱥ ᱵᱚᱸᱜᱟ ᱥᱚᱦᱚᱨᱟᱭ ᱢᱩᱪᱟᱹᱫ ᱥᱟᱶ ᱥᱟᱶ ᱛᱮᱜᱮ ᱥᱟᱠᱨᱟᱛ ᱦᱚᱸ ᱢᱟᱱᱮ ᱞᱮᱛᱟᱲ ᱜᱮ ᱢᱤᱫ ᱥᱚᱝᱜᱮ ᱛᱮᱜᱮ ᱦᱩᱭᱩᱜᱼᱟ᱾
ᱢᱟᱱᱮ ᱢᱤᱫ ᱥᱟᱶ ᱛᱮᱜᱮ ᱱᱚᱣᱟ ᱥᱚᱨᱦᱟᱭ ᱦᱚᱸ ᱦᱩᱭᱩᱜᱼᱟ ᱟᱨ ᱥᱟᱠᱨᱟᱛ ᱦᱚᱸ ᱵᱟᱝ
ᱥᱟᱠᱨᱟᱛ ᱦᱚᱸ ᱦᱮᱸ
ᱱᱚᱣᱟ ᱫᱚ ᱚᱠᱟ ᱮ ᱪᱟᱸᱫᱳ ᱯᱮ ᱤᱭᱮ ᱜᱮᱭᱟ ᱥᱚᱨᱦᱟᱭᱚᱜ ᱜᱮᱭᱟ
ᱟᱞᱮᱥᱮᱫ ᱫᱚ ᱯᱩᱥ ᱵᱚᱸᱜᱟ
ᱚ ᱯᱩᱥ ᱵᱚᱸᱜᱟ
ᱟᱫᱚ ᱥᱮᱫᱟᱭ ᱠᱷᱚᱱ ᱚᱱᱠᱟ ᱜᱮᱠᱚ ᱦᱮᱸ ᱚᱱᱠᱟᱜᱮ ᱨᱮᱭᱟᱲ ᱡᱚᱠᱷᱟᱡ ᱚᱱᱟ ᱨᱟᱵᱟᱝ ᱫᱤᱱ
ᱜᱚᱝᱠᱮ ᱚᱱᱟ ᱥᱚᱨᱦᱟᱭ ᱵᱚᱸᱜᱟ ᱢᱮᱱᱫᱚ ᱫᱟᱸᱥᱟᱭ ᱵᱚᱸᱜᱟ ᱥᱟᱶ ᱢᱩᱪᱟᱹᱫ ᱥᱟᱶ ᱥᱟᱶᱛᱮ ᱚᱱᱟ ᱥᱚᱨᱦᱟᱭ ᱵᱚᱸᱜᱟ ᱮᱛᱚᱦᱚᱵ
ᱦᱮᱸ
ᱦᱚᱜ ᱞᱮ ᱥᱚᱨᱦᱟᱭᱚᱜ ᱜᱮᱭᱟ ᱟᱫᱚ ᱟᱨ ᱥᱟᱠᱨᱟᱛ ᱫᱚ ᱱᱟᱦᱟᱜ ᱚᱱᱮ ᱯᱩᱥ ᱵᱚᱸᱜᱟ ᱢᱩᱪᱟᱹᱫ ᱢᱮᱱᱫᱚ ᱱᱚᱝ ᱦᱮᱸ ᱦᱩᱲᱩ ᱠᱚ ᱨᱟᱠᱟᱵ ᱵᱟᱲᱟ ᱠᱟᱛᱮᱜ ᱦᱮᱸ ᱟᱫᱚ ᱥᱟᱠᱨᱟᱛᱚᱝ ᱜᱮᱭᱟ
ᱟᱫᱚ ᱟᱞᱮᱫᱚ ᱥᱮᱫᱟᱭ ᱠᱷᱚᱡ ᱱᱚᱝᱠᱟ ᱜᱮᱠᱚ ᱢᱟᱱᱟᱣ ᱟᱹᱜᱩᱭᱮᱫᱟ ᱛᱚ ᱟᱫᱚ ᱛᱟᱦᱚᱞᱮ ᱟᱫᱚ ᱱᱚᱣᱟ ᱯᱚᱥᱩ ᱵᱚᱸᱜᱟ ᱜᱮ ᱦᱟᱜ ᱞᱮ ᱢᱟᱱᱟᱣ ᱮᱫᱟ ᱟᱞᱮ ᱦᱚᱸ
ᱱᱚᱝᱠᱟ ᱡᱩᱫᱤ ᱢᱤᱫ ᱥᱟᱶᱛᱮ ᱡᱩᱫᱤ ᱛᱟᱦᱮᱸ ᱠᱚᱜ ᱛᱟᱵᱚᱱᱟ ᱥᱚᱨᱦᱟᱭ ᱠᱚ ᱢᱤᱫ ᱥᱟᱶᱛᱮ ᱟᱨ ᱵᱟᱝ ᱥᱟᱠᱨᱟᱛ ᱠᱚ ᱛᱟᱦᱞᱮ ᱟᱹᱰᱤ ᱱᱟᱯᱟᱭ ᱧᱚᱜ ᱧᱮᱞ ᱠᱚᱜᱼᱟ ᱱᱚᱣᱟ ᱫᱚ ᱟᱫᱚ ᱩᱛᱛᱚᱢ ᱡᱟᱭᱜᱟ ᱨᱮᱜᱮ ᱱᱚᱣᱟ ᱫᱚ
ᱦᱮᱸ ᱢᱚᱱᱮ ᱞᱮᱠᱷᱟᱡ ᱫᱚ ᱦᱩᱭᱩᱜ ᱜᱮᱭᱟ ᱟᱞᱮ ᱦᱚᱸ ᱡᱩᱫᱤ ᱞᱮ ᱢᱚᱱᱮᱭᱟ ᱡᱮ ᱯᱩᱥ ᱵᱚᱸᱜᱟ ᱫᱚ ᱵᱟᱵᱩᱱ ᱥᱚᱨᱦᱟᱭᱚᱜᱼᱟ ᱥᱚᱦᱨᱟᱭ ᱵᱚᱸᱜᱟ ᱜᱮᱵᱚᱱ ᱥᱚᱨᱦᱟᱭᱚᱜᱼᱟ ᱟᱫᱚ ᱚᱱᱮ ᱚᱱᱠᱟ ᱜᱟᱯᱟᱞᱢᱟᱨᱟᱣ ᱜᱮ ᱵᱟᱝ ᱴᱷᱤᱠᱚᱜᱼᱟ ᱟᱹᱛᱩ ᱦᱚᱲ ᱥᱟᱶ ᱩᱱᱠᱩ ᱠᱚ ᱢᱮᱱ ᱮᱫᱟ ᱦᱮᱸ ᱟᱯᱮ ᱜᱮ ᱵᱮᱥᱤ ᱯᱮ ᱵᱟᱲᱟᱭᱟ ᱟᱫᱚ
ᱱᱩᱜ ᱱᱩᱠᱩ ᱦᱚᱸ ᱟᱠᱚᱣᱟᱜ ᱥᱩᱠᱷ ᱥᱩᱵᱤᱫᱷᱟ ᱧᱮᱞ ᱠᱟᱛᱮᱫ ᱜᱮ ᱱᱚᱣᱟ ᱯᱩᱥ ᱵᱚᱸᱜᱟ ᱫᱚ ᱱᱚᱱᱛᱮ ᱥᱚᱨᱦᱟᱭ ᱫᱚ
ᱟᱯᱮ ᱛᱟᱦᱚᱞᱮ ᱤᱭᱟᱹ ᱦᱮᱸ ᱞᱟᱹᱭ ᱵᱤᱱ
ᱞᱟᱹᱭ ᱫᱟᱹᱧ ᱜᱚᱢᱠᱮ ᱟᱯᱮ ᱥᱮᱫ ᱱᱚᱣᱟ ᱦᱮᱸ ᱢᱟᱜᱽᱢᱚᱬᱮ ᱠᱚᱫᱚ ᱦᱩᱭ ᱵᱟᱲᱟᱜ ᱜᱮᱭᱟ ᱥᱮ ᱵᱟᱝ ᱵᱟᱦᱟ ᱠᱚ ᱢᱟᱜᱽᱢᱚᱬᱮ ᱠᱚ
ᱦᱮᱸ ᱵᱟᱦᱟ ᱦᱩᱭᱩᱜ ᱜᱮᱭᱟ ᱢᱟᱜᱽᱢᱚᱬᱮ ᱦᱚᱸ ᱦᱩᱭᱩᱜ ᱜᱮᱭᱟ ᱢᱟᱜ ᱢᱚᱬᱮ ᱢᱚᱬᱮ ᱵᱚᱪᱷᱚᱨ ᱨᱚᱜᱚᱲ ᱯᱚᱲ ᱛᱚ ᱟᱫᱚ ᱵᱟᱦᱟ ᱵᱟᱦᱟ ᱯᱚᱨᱚᱵᱽ ᱠᱚᱫᱚ ᱦᱩᱭ ᱵᱟᱲᱟᱜ ᱜᱮᱭᱟ ᱵᱚᱪᱷᱚᱨ ᱵᱚᱪᱷᱚᱨ ᱜᱮ
ᱟᱯᱮ ᱚᱱᱛᱮ
ᱟᱞᱮ ᱚᱱᱛᱮ ᱟᱞᱮ ᱱᱚᱛᱮ ᱦᱚᱸ ᱦᱩᱭ ᱵᱟᱲᱟᱜ ᱜᱮᱭᱟ ᱱᱚᱝᱠᱟ
ᱦᱩᱸ
ᱟᱫᱚ ᱟᱞᱮ ᱥᱮᱫ ᱫᱚ ᱱᱚᱝᱠᱟ ᱫᱤᱱ ᱠᱚ ᱱᱮᱰᱟ ᱠᱟᱛᱮᱜ ᱦᱟᱸᱜ ᱠᱚ ᱵᱟᱦᱟᱜ ᱜᱮᱭᱟ ᱢᱟᱱᱮ ᱵᱩᱴᱟᱹ ᱴᱷᱤᱠᱟᱹ ᱱᱚᱝᱠᱟ ᱫᱤᱱ ᱫᱚ ᱦᱟᱸᱜ ᱵᱟᱝ ᱛᱟᱦᱮᱸᱱ ᱾ ᱚ
ᱦᱮᱸ ᱟᱞᱮ ᱦᱚᱸ ᱚᱱᱠᱟ ᱜᱮ ᱱᱮᱸᱰᱟᱭᱟᱞᱮ ᱟᱞᱮ ᱦᱚᱸ ᱚᱱᱠᱟᱜᱮ
ᱟᱨᱚ ᱵᱟᱦᱟᱨᱮ ᱟᱯᱮ ᱥᱮᱜ ᱢᱟᱱᱮ ᱠᱚᱲᱟ ᱦᱚᱯᱚᱱ ᱠᱩᱲᱤ ᱦᱚᱯᱚᱱ ᱦᱚᱸ ᱵᱟᱱᱮ ᱵᱟᱱᱟᱦᱚᱨ ᱵᱟᱱᱟᱨ ᱜᱮ ᱡᱟᱦᱮᱨ ᱠᱚ ᱪᱟᱞᱟᱜ ᱜᱮᱭᱟ ᱾
ᱦᱮᱸ ᱪᱟᱞᱟᱜ ᱜᱮᱭᱟ
ᱟᱞᱮ ᱥᱮᱫ ᱫᱚ ᱵᱟᱝᱠᱚ ᱪᱟᱞᱟᱜ ᱠᱟᱱ ᱛᱟᱦᱮᱱᱟ ᱦᱮᱸ ᱟᱞᱮ ᱥᱮᱫ ᱫᱚ ᱠᱩᱲᱤ ᱦᱚᱯᱚᱱ ᱫᱚ ᱵᱟᱠᱚ ᱪᱟᱞᱟᱜ ᱠᱟᱱ ᱛᱟᱦᱮᱱᱟ ᱟᱫᱚ ᱱᱚᱜᱼᱚᱭ ᱵᱟᱨᱯᱮ ᱵᱚᱪᱷᱚ ᱵᱚᱪᱷᱚᱨ ᱞᱟᱦᱟ ᱠᱷ ᱵᱟᱨ ᱵᱚᱪᱷᱚᱨ ᱞᱟᱦᱟ ᱠᱷᱚᱡ ᱜᱮ ᱢᱟᱱ ᱪᱟᱞᱟᱜ ᱠᱟᱱᱟ ᱠᱚ ᱡᱟᱦᱮᱨ
ᱦᱚᱸ ᱟᱫᱚ ᱥᱮᱫᱟᱭ ᱦᱚᱸ ᱱᱚᱝᱠᱟ ᱠᱚ ᱢᱚᱱᱮᱭᱮᱜ ᱛᱟᱦᱮᱜ ᱟᱞᱮ ᱥᱮᱫ ᱦᱚᱸ ᱱᱚᱝᱠᱟ ᱫᱚ ᱛᱟᱦᱮᱸ ᱠᱟᱱᱟ ᱥᱮᱫᱟᱭ ᱫᱚ ᱦᱟᱸᱜ ᱵᱟᱠᱚ ᱪᱟᱞᱟᱜ ᱠᱟᱱ ᱛᱟᱦᱮᱸᱡ ᱡᱟᱦᱮᱨ ᱠᱚ ᱟᱨ ᱵᱟᱝ ᱱᱚᱜ ᱱᱟ ᱡᱟᱦᱟᱸ ᱵᱚᱸᱜᱟ ᱵᱚᱱ ᱮᱢᱟᱜ ᱢᱟᱱᱮ ᱫᱟᱲᱮ ᱠᱚᱵᱚᱱ ᱮᱢᱟ ᱠᱚᱣᱟ ᱟᱫᱚ ᱚᱱᱟ ᱡᱟᱦᱟᱸ ᱠᱚ ᱥᱚᱲᱮ ᱫᱚ ᱥᱚᱲᱮ ᱠᱚᱦᱚᱸ ᱟᱫᱚ ᱩᱱᱠᱩ ᱟᱭᱳ ᱦᱚᱲ ᱠᱚᱫᱚ ᱵᱟᱠᱚ ᱮᱢᱟ ᱠᱚ ᱠᱟᱱ ᱛᱟᱦᱮᱸᱫ ᱟᱫᱚ ᱱᱮᱜᱼᱱᱮᱛᱟᱨ ᱠᱚ ᱢᱟᱱᱮ ᱢᱚᱰᱟᱨᱱᱤ ᱠᱟᱱᱟ ᱢᱟᱱᱮ ᱥᱮᱫᱟᱭ ᱫᱚ ᱤᱧᱟᱹᱜ ᱫᱚ ᱢᱚᱱᱮ ᱦᱩᱭᱩᱜᱼᱟ ᱜᱚᱝᱠᱮ ᱱᱚᱝᱠᱟ ᱡᱮ ᱩᱱᱚᱠᱛᱚ ᱫᱚ ᱢᱟᱱᱮ ᱢᱟᱱᱮ ᱵᱷᱟᱜ ᱡᱟᱹᱱᱤᱡ ᱠᱚᱲᱟ ᱜᱤᱫᱽᱨᱟᱹ ᱦᱟᱸᱜ ᱠᱚ ᱮᱲᱮᱜ ᱠᱟᱱ ᱛᱟᱦᱮᱸᱫ ᱢᱚᱱᱮ ᱦᱳᱭ ᱢᱟᱱᱮ ᱠᱚᱢᱚᱜ ᱞᱮᱠᱟ ᱵᱩᱡᱷᱟᱹᱜ ᱵᱟᱝ ᱟᱹᱞᱤᱧᱟᱜ ᱱᱚᱝ ᱚᱱᱮ ᱡᱟᱨ ᱯᱷᱚᱞᱮ ᱱᱚᱠᱟ ᱠᱚ ᱜᱤᱫᱽᱨᱟᱹ ᱠᱚᱫᱚ ᱵᱟᱠᱚ ᱮᱢᱟ ᱠᱚ ᱠᱟᱱᱟ ᱟᱫᱚ ᱩᱝᱠᱩ ᱫᱚ ᱠᱟᱛᱷᱟ ᱞᱮᱠᱟ ᱞᱮᱠᱟᱛᱮᱠᱚ ᱵᱩᱞᱟᱹᱣ ᱠᱮᱫ ᱠᱚ ᱛᱟᱦᱮᱸᱡ ᱡᱮ ᱠᱩᱲᱤ ᱜᱤᱫᱽᱨᱟᱹ ᱠᱚᱫᱚ ᱵᱚᱸᱜᱟ ᱫᱟᱲᱮ ᱥᱚᱲᱮ ᱠᱚᱫᱚ ᱦᱟᱸᱜ ᱡᱚᱢ ᱫᱚ ᱵᱟᱝ ᱜᱟᱱᱚᱜᱼᱟ ᱟᱹᱞᱤᱧᱟᱜ ᱢᱚᱱᱮ ᱦᱳᱭᱳᱜᱼᱟ ᱡᱮ
ᱦᱩᱸ
ᱟᱨᱚ ᱦᱟᱸᱜ ᱱᱮᱛᱟᱨ ᱫᱚ ᱧᱮᱞᱚᱜ ᱠᱟᱱᱟ ᱟᱞᱮ ᱴᱷᱮᱱ ᱫᱚᱠᱚ ᱮᱢᱟ ᱠᱚ ᱠᱟᱱ ᱜᱮᱭᱟ ᱟᱭᱳ ᱦᱚᱲ ᱠᱚᱦᱚᱸ ᱟᱨ ᱡᱟᱦᱟᱸᱭ ᱯᱩᱲᱥᱤ ᱠᱚᱠᱚ ᱦᱮᱡ ᱠᱚᱜᱼᱟ ᱱᱩᱠᱩ ᱯᱮᱲᱟ ᱯᱟᱹᱲᱦᱟᱹᱜ
ᱦᱮᱸ ᱦᱮᱸ ᱦᱮᱸ ᱴᱷᱤᱠ ᱠᱟᱱ ᱜᱮᱭᱟ ᱢᱚᱱᱮ ᱟᱭᱩ ᱦᱚᱲ ᱦᱚᱸ ᱡᱚᱛᱚ ᱦᱚᱲ ᱢᱤᱞᱮᱢᱤᱥᱮ ᱡᱚᱢᱜᱮ ᱴᱷᱤᱠ ᱤᱧ ᱦᱩᱧ ᱢᱚᱱᱮᱭᱟ
ᱟᱪᱪᱷᱟ ᱜᱚᱝᱠᱮ ᱟᱨ ᱢᱤᱫᱴᱟᱝ ᱠᱩᱠᱞᱤ ᱛᱮᱦᱤᱧ ᱧᱚᱜᱼᱚᱭ ᱦᱩᱞ ᱢᱟᱦᱟ ᱵᱚᱱ ᱢᱟᱱᱟᱣ ᱠᱟᱱᱟ ᱦᱮᱸ ᱛᱟᱦᱞᱮ ᱦᱩᱞ ᱢᱟᱦᱟᱨᱮ ᱧᱮᱞᱚᱜ ᱠᱟᱱᱟ ᱟᱹᱪᱷᱤᱢ ᱡᱟᱭᱜᱟᱨᱮ ᱱᱚᱝᱠᱟ ᱚᱨᱠᱮᱥᱴᱟᱨ ᱟᱵᱟᱨ ᱧᱤᱫᱟᱹ ᱯᱨᱳᱜᱨᱟᱢ ᱠᱚ ᱫᱚᱦᱚᱭᱮᱜ ᱠᱟᱱᱟ ᱱᱚᱣᱟ ᱛᱤᱱᱟᱹᱜ ᱴᱟ ᱴᱷᱤᱠ ᱠᱟᱱᱟ ᱥᱮ ᱵᱟᱝ ᱴᱷᱤᱠ ᱠᱟᱱᱟ? ᱠᱟᱹᱴᱤᱡ ᱛᱮ ᱵᱮᱱ ᱞᱟᱹᱭ ᱞᱮᱠᱷᱟᱱ ᱱᱟᱯᱟᱭ ᱠᱚᱜᱼᱟ
ᱦᱮᱸ ᱱᱚᱣᱟ ᱦᱩᱞ ᱢᱟᱦᱟ ᱨᱮ ᱚᱱᱠᱟ ᱚᱨᱠᱮᱥᱴᱨᱟ ᱠᱚᱨᱟᱣ ᱫᱚ ᱵᱟᱝ ᱴᱷᱤᱠᱜᱮᱭᱟ ᱱᱚᱣᱟ ᱫᱚ ᱢᱤᱫᱴᱮᱜ ᱦᱩᱞ ᱢᱟᱦᱟ ᱫᱚ ᱟᱵᱚᱨᱮᱱ ᱡᱟᱦᱟᱸ ᱥᱮᱫᱟᱭ ᱵᱤᱨ ᱵᱟᱱᱴᱟ ᱠᱚᱠᱚ ᱩᱱᱠᱩ ᱫᱚ ᱢᱟᱱᱮ ᱟᱠᱚ ᱛᱟᱯᱟᱢ ᱛᱩᱯᱩ ᱞᱟᱹᱲᱦᱟᱹᱭ ᱠᱟᱛᱮᱜ ᱟᱠᱚᱣᱟᱜ ᱢᱟᱭᱟᱢ ᱠᱚ ᱞᱤᱸᱜᱤ ᱠᱟᱛᱮᱫ ᱠᱩᱸᱣᱟ ᱫᱤᱥᱚᱢ ᱠᱚ ᱯᱷᱩᱨᱜᱟᱹᱞ ᱠᱟᱫᱟ ᱛᱚ ᱚᱸ ᱩᱱᱠᱩ ᱱᱩᱱᱟᱹᱜ ᱠᱚᱥᱴᱚ ᱠᱟᱛᱮᱜ ᱟᱵᱚ ᱞᱟᱹᱜᱤᱫ ᱠᱚ ᱯᱷᱩᱨᱜᱟᱹᱞ ᱠᱟᱫᱟ ᱟᱨ ᱟᱵᱚ ᱚᱱᱟ ᱫᱤᱱ ᱨᱮ ᱚᱱᱠᱟᱱ ᱫᱤᱱ ᱨᱮ ᱚᱨᱠᱮᱥᱴᱨᱟ ᱥᱮ ᱮᱱᱮᱜ ᱥᱮᱨᱮᱧ ᱦᱚᱸ ᱚᱱᱠᱟᱱᱟᱜ ᱯᱷᱩᱨᱛᱤ ᱱᱚᱣᱟ ᱫᱚ ᱵᱟᱹᱲᱤᱡ ᱠᱟᱱ ᱜᱮᱭᱟ ᱟᱫᱚ ᱱᱮᱛᱟᱨ ᱫᱚ ᱪᱮᱫ ᱮᱢ ᱞᱟᱹᱭᱟ ᱵᱟᱠᱚ ᱩᱱᱠᱩ ᱡᱟᱦᱟᱸᱭ ᱱᱟᱦᱟᱜ ᱠᱚ ᱦᱟᱨᱟᱜ ᱠᱟᱱᱟ ᱦᱟᱨᱟᱜ ᱠᱟᱱ ᱛᱟᱵᱚᱱᱟᱠᱚ ᱟᱵᱚᱨ ᱨᱮᱱ ᱜᱮ ᱜᱤᱫᱽᱨᱟᱹ ᱠᱚ ᱩᱱᱠᱩ ᱦᱚᱸ ᱞᱟᱹᱭ ᱵᱩᱡᱷᱟᱹᱣᱠᱩ ᱦᱩᱭᱩᱜᱼᱟ ᱩᱱᱠᱩ ᱫᱚ ᱱᱚᱣᱟ ᱫᱚ ᱤᱭᱟᱹ ᱞᱮᱠᱟ ᱠᱚ ᱢᱚᱱᱮᱭ ᱠᱟᱫᱟ ᱢᱤᱫᱴᱮᱱ ᱯᱚᱨᱚᱵᱽ ᱞᱮᱠᱟ ᱦᱩᱞ ᱢᱟᱦᱟ ᱢᱟᱱᱮ ᱠᱟᱱᱟ ᱱᱚᱣᱟ ᱫᱚ ᱯᱚᱨᱚᱵᱽ ᱞᱮᱠᱟ ᱦᱮᱸ
ᱡᱟᱦᱟᱸᱭ ᱚᱱᱠᱟ ᱦᱟᱲᱟᱢ ᱠᱚ ᱢᱮᱱᱟᱜ ᱠᱚᱣᱟ ᱛᱟᱨᱵᱟᱝ ᱵᱩᱫᱽᱫᱷᱤ ᱡᱤᱵᱤᱭᱟᱱ ᱦᱚᱲ ᱠᱚ ᱟᱫᱚ ᱤᱧᱟᱹᱜ ᱢᱮᱱᱛᱮᱫᱚ ᱟᱜ ᱦᱩᱞ ᱢᱟᱦᱟ ᱨᱮᱫᱚ ᱱᱚᱝᱠᱟ ᱨᱟᱹᱥᱠᱟᱹ ᱨᱚᱢᱚᱡᱽ ᱫᱤᱱ ᱫᱚ ᱵᱟᱝ ᱠᱟᱱᱟ ᱚᱱᱟ ᱫᱚ ᱢᱤᱫᱴᱟᱱ ᱰᱤᱵᱷᱞᱚᱵᱟᱱ ᱩᱭᱦᱟᱹᱨᱟᱱᱟᱜ ᱫᱤᱱ ᱟᱫᱚ ᱚᱱᱟ ᱫᱤᱱ ᱨᱮ ᱡᱩᱫᱤ ᱱᱚᱝ ᱵᱚᱱ ᱮᱱᱮᱡ ᱥᱮᱨᱮᱧᱟ ᱛᱟᱦᱞᱮ ᱟᱵᱚ ᱥᱚᱢᱟᱡ ᱞᱟᱹᱜᱤᱫ ᱢᱤᱫᱴᱟᱝ ᱟᱹᱰᱤ ᱢᱟᱨᱟᱝ ᱚᱨᱥᱚᱝ ᱯᱟᱲᱟᱜ ᱟᱥᱮ ᱡᱟᱨ ᱯᱷᱚᱞᱮ ᱡᱟᱦᱟᱸᱭ ᱦᱟᱜ ᱛᱟᱭᱚᱢ ᱫᱟᱨᱟᱢ ᱠᱚ ᱦᱤᱡᱩᱜ ᱟᱠᱚ ᱩᱱᱠᱩ ᱦᱟᱸᱜ ᱪᱮᱫ ᱠᱚ ᱧᱮᱞ ᱥᱮᱲᱟᱭᱟ ᱡᱮ ᱦᱩᱞ ᱫᱚ ᱱᱚᱣᱟ ᱨᱟᱹᱥᱠᱟᱹ ᱜᱮ ᱠᱟᱱᱟ ᱥᱮ ᱟᱥᱚᱞ ᱩᱱ ᱦᱟᱸᱜ ᱫᱚ ᱵᱟᱠᱚ ᱵᱩᱡᱽ ᱫᱟᱲᱮᱭᱟᱜᱼᱟ ᱪᱮᱫ ᱦᱩᱭᱱᱟ
ᱵᱟᱝ ᱦᱮᱸ ᱟᱫᱚ ᱡᱟᱦᱟᱸ ᱠᱚᱨᱮ ᱠᱚ ᱢᱟᱱᱟᱣ ᱦᱩᱭᱩᱜ ᱠᱟᱱᱟ ᱛᱚ ᱚᱱᱟ ᱠᱚᱨᱮ ᱫᱚ ᱚᱱᱟ ᱠᱚᱨᱟᱣ ᱜᱮ ᱵᱟᱝ ᱴᱷᱤᱠᱟ ᱢᱟᱱᱮ ᱪᱮ ᱚᱨᱠᱮᱥᱴᱨᱟ ᱫᱚᱦᱚᱭ ᱥᱮ ᱡᱟᱦᱟᱸ ᱛᱤᱱᱟᱹᱜ ᱠᱚ ᱩᱱᱠᱩ ᱦᱮᱸ ᱦᱮᱸ
ᱟᱫᱚ ᱦᱩᱞ ᱢᱟᱦᱟ ᱨᱮᱫᱚ ᱱᱚᱜ ᱱᱚᱝᱠᱟᱱᱟᱜ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱚᱱᱚᱬᱦᱮᱸ ᱟᱨ ᱵᱟᱝ ᱜᱟᱭᱟᱱ ᱠᱚ ᱦᱩᱞ ᱵᱟᱵᱚᱫ ᱥᱮᱨᱮᱧ ᱠᱚ ᱱᱚ ᱜᱟᱱᱚᱜᱼᱟ ᱢᱮᱱᱠᱷᱟᱱ
ᱴᱷᱤᱠ ᱜᱮᱭᱟ ᱦᱮᱸ ᱟᱨ ᱱᱚᱣᱟ ᱠᱚᱜᱮ ᱫᱚᱦᱚ ᱫᱚ ᱞᱟᱠᱛᱤ ᱠᱟᱱᱟ ᱡᱮ ᱮᱴᱟᱜ ᱠᱚᱫᱚ ᱵᱟᱝ
ᱦᱳᱭ ᱦᱳᱭ ᱟᱪᱪᱷᱟ ᱜᱚᱝᱠᱮ ᱚᱠᱛᱚ ᱠᱚ ᱦᱩᱭ ᱤᱫᱤᱜ ᱠᱟᱱᱟ ᱟᱨᱦᱚᱸ ᱨᱚᱯᱚᱲ ᱚᱠᱛᱚ ᱢᱮᱱᱟᱜ ᱠᱷᱟᱱ ᱩᱱ ᱫᱚ ᱦᱟᱜᱸᱤᱧ ᱠᱚᱞᱟᱢᱟ
ᱦᱳᱭ ᱦᱳᱭ ᱴᱷᱤᱠ ᱜᱮᱭᱟ ᱢᱟ ᱛᱟᱦᱮᱞᱮ
ᱦᱮᱸ ᱴᱷᱤᱠᱟ
ᱯᱚᱨᱮ ᱜᱟᱞᱢᱟᱨᱟᱜ ᱦᱩᱭᱩᱜᱼᱟ ᱦᱳᱭ ᱴᱷᱤᱠ ᱜᱮᱭᱟ